ᱦᱮᱸ ᱡᱚᱭ ᱦᱩᱸ, ᱦᱮᱸ ᱥᱟᱹᱜᱩᱱ ᱧᱤᱫᱟᱹ᱾
ᱦᱳᱭ, ᱟᱨ ᱜᱚᱝᱠᱮ ᱪᱮᱜᱞᱮᱠᱟ ᱪᱮᱜ ᱠᱚᱵᱤᱱ ᱪᱤᱠᱟᱹ ᱵᱟᱲᱟᱭᱮᱫ ᱛᱮ?
ᱪᱮᱜ ᱦᱚᱸ ᱵᱟᱝ ᱜᱚᱝᱠᱮ ᱱᱚᱜ-ᱚᱭ ᱫᱩᱲᱩᱵ ᱦᱩᱭ ᱠᱟᱱᱟ ᱱᱤᱛᱚᱜ ᱫᱚ᱾ ᱫᱟᱠᱟ ᱡᱚᱢ ᱫᱟᱠᱟ ᱡᱚᱢ ᱦᱚᱸ ᱟᱨᱤᱭᱟᱜ-ᱟ ᱥᱚᱢᱚᱭ ᱠᱚᱦᱚᱸ ᱟᱨᱤᱭᱟᱜ-ᱟ ᱥᱮ᱾ ᱦᱮᱸ ᱦᱩᱸ
ᱟᱨ ᱪᱮᱜ ᱠᱚᱵᱤᱱ ᱪᱮᱫ ᱠᱚ ᱢᱮ ᱢᱟᱱᱮ ᱞᱟᱹᱭ ᱫᱟᱲᱮᱜ ᱤᱧ ᱪᱮᱞᱮᱠᱟ ᱢᱮᱱᱟᱜ ᱠᱟᱜ ᱵᱤᱱᱟ ᱜᱚᱝᱠᱮ?
ᱜᱚᱝᱠᱮ ᱱᱤᱛᱚᱜ ᱫᱚ ᱟᱯᱟᱛ ᱵᱮᱥ ᱜᱮ ᱢᱮᱱᱟᱜ ᱞᱤᱧᱟᱹ ᱜᱷᱟᱨᱚᱸᱡᱽ ᱠᱚᱨᱮᱜ ᱦᱚᱸ ᱵᱮᱥ ᱜᱮ ᱢᱮᱱᱟᱜ ᱠᱚᱣᱟ ᱟᱥᱟᱲ ᱵᱚᱸᱜᱟ ᱫᱤᱱ ᱥᱮ ᱠᱟᱹᱴᱤᱡ ᱪᱟᱬ ᱧᱚᱜ ᱜᱮ ᱨᱚᱦᱚᱭ ᱵᱟᱲᱟ ᱦᱮᱡ ᱠᱟᱛᱮᱜ ᱫᱩᱲᱩᱵ ᱵᱟᱲᱟ ᱦᱩᱭ ᱠᱟᱱᱟ ᱤᱥᱤᱱ ᱠᱚ ᱠᱟᱹᱴᱤᱡ ᱛᱮᱦᱮᱱ ᱫᱚ ᱠᱟᱹᱴᱤᱡ ᱞᱮᱴ ᱛᱮ ᱠᱟᱹᱴᱤᱡ ᱞᱮ ᱦᱮᱡ ᱮᱱᱟ ᱟᱫᱚ ᱚᱱᱟ ᱠᱷᱟᱛᱤᱨ ᱛᱮ ᱤᱥᱤᱱ ᱠᱚ ᱟᱨᱤᱭᱟᱜᱼᱟ ᱾
ᱦᱚᱭ ᱦᱚᱭ ᱦᱚᱭ, ᱛᱟᱦᱚᱞᱮ ᱢᱟᱱᱮ ᱜᱚᱝᱠᱮ ᱠᱤᱫᱩᱵ ᱫᱚ ᱜᱚᱝᱠᱮ ᱮᱠᱷᱚᱱᱚ ᱟᱣᱨᱤᱵᱤᱱ ᱠᱤᱫᱩᱵᱚᱜᱼᱟ ᱦᱚᱭ ᱥᱮ!
ᱟᱨᱤ ᱦᱮᱸ ᱟᱨᱤ ᱤᱥᱤᱱ ᱦᱩᱭᱩᱜᱼᱟ ᱠᱟᱹᱴᱤᱡ ᱩᱛᱩ ᱠᱚ ᱟᱨᱤ ᱤᱥᱤᱱᱚᱜᱼᱟ᱾‌ ᱦᱚᱸᱜᱼᱚ ᱦᱚᱸ ᱾ ᱜᱚᱝᱠᱮ ᱛᱟᱦᱚᱞᱮ ᱟᱵᱤᱱ ᱫᱚ ᱡᱚᱢ ᱵᱟᱲᱟ ᱠᱮᱫᱟ ᱵᱮᱱ?
ᱦᱮᱸ ᱜᱚᱝᱠᱮ ᱡᱚᱢ ᱫᱚ ᱟᱹᱞᱤᱧ ᱦᱚᱞᱤᱧ ᱡᱚᱢ ᱠᱮᱫᱟ ᱡᱚᱢ ᱫᱚ ᱾
ᱦᱮᱸ ᱾
ᱪᱟᱥᱤ ᱵᱟᱥᱤ ᱦᱚᱲ ᱛᱚ ᱠᱟᱹ ᱦᱳᱭ ᱜᱚᱝᱠᱮ ᱛᱮᱦᱤᱧ ᱫᱚ ᱠᱟᱥᱤ ᱡᱤᱞ ᱞᱮ ᱩᱛᱩ ᱞᱮᱜᱼᱟ ᱾ ᱠᱟᱥᱤ ᱡᱤᱞ ᱟᱨ ᱦᱮᱸ ᱜᱚᱝᱠᱮ ᱠᱟᱥᱤ ᱡᱤᱞ ᱟᱨ ᱚᱱᱮ ᱵᱤᱞᱟᱹᱛᱤ ᱪᱟᱴᱱᱤ ᱟᱨ ᱟᱞᱩ ᱠᱷᱚᱥᱟ ᱟᱞᱩ ᱟᱨ ᱯᱩᱨᱟᱹᱭ ᱟᱨ ᱠᱚ-ᱠᱚᱸᱰᱷᱟ ᱜᱷᱚᱱᱴᱚ ᱾
ᱦᱮᱸ ᱜᱚᱝᱠᱮ, ᱦᱩᱸ ᱾
ᱦᱳᱭ ᱾
ᱛᱟᱦᱞᱮ ᱱᱟᱯᱟᱭ ᱵᱟᱲᱟ ᱜᱮᱭᱟ ᱢᱚᱛᱚ ᱜᱚᱝᱠᱮ?
ᱦᱮᱸ?
ᱱᱟᱯᱟᱭ ᱵᱟᱲᱟ ᱜᱮᱭᱟᱢ?
ᱮᱠᱫᱚᱢ ᱜᱚᱝᱠᱮ ᱮᱠ ᱫᱚᱢ ᱱᱤᱭᱟᱹ ᱵᱮᱲᱟ ᱫᱚ ᱪᱟᱸᱫᱚ ᱵᱚᱸᱜᱟ ᱫᱟᱭᱟ ᱫᱩᱞᱩᱲ ᱛᱮ ᱮᱠᱫᱚᱢ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱾
ᱦᱮᱸ ᱾
ᱟᱨ ᱚᱲᱟᱜ ᱜᱷᱟᱨᱚᱸ ᱜᱷᱟᱨᱚᱸᱡᱽ ᱠᱚᱨᱮᱱ ᱜᱮ ᱥᱟᱱᱟᱢ ᱦᱚᱲ ᱜᱮ ᱟᱭᱳᱼᱵᱟᱵᱟ ᱠᱚ ᱡᱚᱛᱚ ᱜᱮ ᱟᱹᱰᱤ ᱱᱟᱯᱟᱭ ᱜᱮ ᱢᱮᱱᱟᱜ
ᱦᱮᱸ ᱦᱮᱸ, ᱦᱮᱸ ᱾
ᱟᱨ ᱜᱚᱢᱠᱮ ᱞᱟᱹᱭ ᱫᱟᱞᱤᱧ ᱪᱟᱥ ᱠᱩᱛᱩᱵᱤᱱ ᱨᱟᱠᱟᱵ ᱠᱮᱫᱟ?
ᱵᱟᱝ ᱫᱷᱩᱨᱟᱹᱣ ᱦᱩᱭ ᱠᱟᱱᱟ ᱱᱚᱜᱼᱚᱭ ᱱᱤᱛᱚᱜ ᱚᱫᱽᱫᱷᱮᱠ ᱦᱚᱸ ᱟᱹᱣᱨᱤᱜᱜᱟᱜᱼᱟ ᱾ ᱢᱟᱱᱮ ᱮᱠᱷᱱᱚ ᱟᱨ ᱯᱮ ᱥᱚᱯᱛᱟᱦᱚ ᱜᱟᱱ ᱫᱚ ᱞᱟᱜᱟᱜᱼᱟ ᱡᱮ ᱱᱚᱣᱟ ᱪᱟᱥ ᱨᱟᱠᱟᱵ ᱵᱟᱲᱟ ᱛᱮ ᱾
ᱦᱳᱭ ᱦᱳᱭ ᱜᱚᱝᱠᱮ ᱟᱨ ᱜᱚᱝ ᱠᱮ ᱦᱚᱜᱼᱚᱭ ᱡᱮ ᱞᱤᱧ ᱞᱟᱹᱮᱜᱼᱟ ᱦᱚᱜᱼᱚᱭ ᱡᱮ ᱢᱟᱨᱟᱝ ᱵᱚᱦᱚᱜ ᱠᱚ ᱢᱟᱱᱮ ᱦᱚᱜᱼᱚᱭ ᱠᱟᱹᱴᱤᱡ ᱥᱚᱢᱚᱭ ᱠᱚ ᱮᱢ ᱟᱠᱟᱜ ᱵᱚᱱᱟ ᱠᱚᱢ ᱫᱷᱟᱨᱟ ᱜᱮ ᱥᱚᱢᱚᱭ ᱠᱚ ᱮᱢ ᱟᱠᱟᱫ ᱵᱚᱱᱟ ᱱᱚᱣᱟ ᱱᱚᱣᱟ ᱠᱚᱢ ᱥᱚᱢᱚᱭ ᱛᱮᱜᱮ ᱡᱮ ᱡᱟᱦᱟᱱᱟᱜ ᱢᱤᱫᱴᱮᱱ ᱛᱟᱢ ᱞᱟᱹᱭ ᱵᱤᱱ ᱡᱮ ᱪᱮᱫ ᱱᱤᱭᱟᱹ ᱜᱟᱞᱢᱟᱨᱟᱣ ᱞᱮᱠᱷᱟᱱ ᱜᱚᱝᱠᱮ ᱪᱮᱫ ᱵᱤᱱ ᱩᱭᱦᱟᱹᱨ ᱫᱤᱥᱟᱹ ᱟᱠᱟᱜᱼᱟ?
ᱦᱮᱸ ᱦᱮᱸ ᱦᱮᱸ ᱾ ᱦᱮᱸ ᱦᱮᱸ ᱦᱮᱸ, ᱦᱮᱸ ᱮᱠᱫᱚᱢ ᱾ ᱦᱮᱸ ᱜᱚᱝᱠᱮ ᱛᱟᱦᱚᱞᱮ ᱞᱤᱧ ᱞᱟᱹᱭᱫᱟ ᱡᱟᱦᱟᱸ ᱟᱵᱚ ᱱᱚᱣᱟ ᱤᱭᱟᱹ ᱫᱟᱨᱮ ᱱᱟᱹᱲᱤ ᱵᱤᱨ ᱵᱩᱨᱩ ᱢᱮᱱᱟᱜ ᱛᱟᱵᱚᱱ ᱦᱮᱸ ᱾
ᱦᱳᱭ ᱦᱳᱭ ᱾
ᱚᱱᱟ ᱟᱵᱚ ᱵᱚᱱ ᱢᱟᱜ ᱮᱫᱟ ᱦᱮᱸ ᱟᱨ ᱚᱱᱠᱟᱱ ᱪᱟᱹᱛ ᱵᱟᱹᱭᱥᱟᱹᱠᱷ ᱫᱤᱱ ᱫᱚ ᱥᱟᱠᱟᱢ ᱠᱚ ᱧᱩᱨᱩᱜ ᱠᱟᱱ ᱠᱷᱟᱡ ᱵᱚᱱ ᱚᱱᱟ ᱵᱚᱱ ᱫᱷᱚᱨᱟᱣᱟᱜ ᱠᱟᱱᱟ, ᱦᱮᱸ ᱾
ᱦᱳᱭ ᱦᱳᱭ ᱾
ᱦᱮᱸ ᱟᱫᱚ ᱚᱱᱟ ᱚᱱᱟᱜᱮ ᱚᱱᱟ ᱡᱩᱫᱤ ᱵᱚᱱ ᱫᱷᱚᱨᱟᱣᱟᱜ ᱠᱟᱱᱟ᱾ ᱛᱟᱦᱞᱮ ᱚᱱᱟ ᱫᱚ ᱛᱤᱱᱟᱹᱜ ᱜᱟᱱ ᱵᱮᱥ ᱥᱮ ᱵᱟᱲᱤᱡ ᱥᱮ ᱠᱷᱚᱛᱤ ᱦᱩᱭᱩᱜ ᱠᱟᱱᱟ ᱥᱮ ᱢᱟᱱᱮ᱾ ᱪᱮᱫ ᱞᱮᱠᱟ ᱵᱮᱱ ᱢᱚᱱᱮᱭᱮᱫᱟ ᱢᱟᱱᱮ ᱚᱱᱟ ᱢᱟᱱᱮ ᱡᱩᱛ ᱢᱟᱱᱮ ᱡᱚᱛᱷᱟᱛ᱾ ᱠᱟᱢᱤ ᱦᱩᱭᱩᱜ ᱠᱟᱱᱟ ᱥᱮ ᱠᱟᱴᱤᱜ ᱠᱷᱟᱨᱟᱯ ᱠᱟᱢᱤ ᱦᱩᱭᱩᱜ ᱠᱟᱱᱟ ᱚᱱᱟ᱾
ᱦᱳᱭ ᱦᱳᱭ ᱜᱚᱢᱠᱮ ᱮᱠᱫᱚᱢ ᱟᱹᱰᱤ ᱱᱟᱯᱟᱭ ᱠᱩᱠᱞᱤ ᱵᱤᱱ ᱠᱩᱞᱤᱣ ᱠᱟᱜ ᱞᱤᱧᱟ ᱟᱹᱵᱤᱱᱟᱜ᱾ ᱚᱱᱟ ᱟᱵᱤᱱᱟᱜ ᱱᱚᱣᱟ ᱠᱩᱠᱞᱤ ᱟᱸᱡᱚᱢ ᱠᱟᱛᱮᱜ ᱟᱞᱤᱧ ᱪᱮᱜ ᱢᱚᱱᱮ ᱢᱚᱱᱮ ᱡᱤᱣᱤᱨᱮ ᱟᱰᱤ ᱨᱟᱹᱥᱠᱟᱹᱞᱤᱧ ᱟᱹᱭᱠᱟᱹᱣ᱾ ᱠᱮᱜ-ᱟ ᱢᱟᱱᱮ ᱱᱚᱝᱠᱟᱱᱟᱜ ᱠᱩᱠᱞᱤᱢ ᱢᱮᱱᱟ ᱠᱩᱠᱞᱤ ᱢᱟᱱᱮ ᱵᱟᱠᱚ ᱠᱩᱞᱤ ᱵᱟᱲᱟᱣ ᱠᱟᱜ ᱞᱤᱧᱟ ᱜᱚᱢᱠᱮ ᱦᱳᱭ ᱥᱮ᱾
ᱦᱮᱸ ᱦᱮᱸ ᱜᱚᱝᱠᱮ᱾
ᱦᱳᱭ ᱢᱟᱱᱮ ᱟᱹᱰᱤ ᱟᱹᱵᱤᱱᱟᱜ ᱱᱚᱣᱟ ᱠᱩᱠᱞᱤ ᱨᱮᱱᱟᱜ ᱟᱰᱤ ᱟᱰᱤ ᱥᱟᱸᱭ ᱥᱟᱸᱭ ᱥᱟᱨᱦᱟᱣ ᱞᱤᱧ ᱮᱢᱟᱣ ᱛᱟᱵᱮᱱᱟ᱾ ᱪᱟᱞ ᱟᱛᱟᱵᱮᱱᱟ ᱦᱮᱸ ᱟᱨ ᱜᱚᱝ ᱠᱮ ᱟᱞᱤᱧᱟᱜ ᱢᱚᱱᱮ ᱛᱮᱫᱚ ᱱᱚᱣᱟ ᱠᱚ ᱠᱟᱢᱤ ᱡᱟᱸᱦᱟ ᱵᱤᱨ ᱵᱩᱨᱩ᱾ ᱛᱟᱨ ᱠᱚ ᱦᱳᱭᱳᱜ ᱠᱟᱱ ᱥᱮ ᱟᱻ᱾ ᱫᱟᱨᱮ ᱱᱟᱲᱤ ᱵᱚᱱ ᱢᱟᱜ ᱢᱟᱱᱮ ᱢᱟᱜ ᱵᱟᱸᱰᱤᱭᱟ ᱥᱮ᱾ ᱢᱟᱜ ᱜᱤᱰᱤ ᱠᱟᱜ ᱠᱟᱱ ᱥᱮ ᱢᱟᱜᱟᱜ ᱢᱟᱜᱮᱜ ᱟ ᱵᱚᱱ᱾ ᱦᱳᱭ ᱥᱮ ᱚᱱᱟ ᱫᱚ ᱟᱵᱚᱣᱟᱜ ᱜᱮ ᱢᱟᱱᱮ ᱚᱥᱵᱤᱫᱟ ᱫᱚ ᱦᱳᱭᱳᱜ ᱠᱟᱱ ᱛᱟᱵᱚᱱᱟ ᱜᱚᱢᱠᱮ ᱦᱳᱭ ᱥᱮ᱾
ᱦᱮᱸ ᱜᱚᱝᱠᱮ᱾
ᱦᱳᱭ ᱢᱟᱱᱮ ᱟᱵᱚ ᱡᱩᱫᱤ ᱵᱤᱨ ᱵᱩᱨᱩ ᱫᱟᱨᱮ ᱱᱟᱹᱲᱤ ᱡᱚᱛᱚ ᱵᱚᱱ ᱢᱟᱜ ᱩᱡᱟᱹᱲᱟ᱾ ᱦᱮᱸ ᱥᱮ ᱦᱟᱯᱮᱱ ᱫᱤᱱ ᱢᱟ ᱚᱠᱥᱤᱡᱮᱱ ᱫᱚ ᱚᱠᱟ ᱠᱷᱚᱱᱟᱜ ᱜᱚᱝᱠᱮ ᱦᱤᱡᱩᱜ᱾ ᱠᱟᱱᱛᱮ ᱱᱚᱸᱰᱮ ᱠᱷᱚᱱᱟᱜ ᱜᱮ ᱦᱟᱹᱡᱩᱜ ᱠᱟᱱᱟ ᱥᱮ᱾
ᱦᱮᱸ ᱜᱚᱢᱠᱮ᱾
ᱦᱳᱭ ᱟᱫᱚ ᱚᱱᱟ᱾ ᱛᱟᱹᱣ ᱤᱧ ᱞᱟᱹᱭᱟ ᱵᱤᱨ ᱵᱩᱨᱩ ᱫᱟᱨᱮ ᱱᱟᱲᱤ ᱵᱟᱧᱪᱟᱣ ᱨᱮᱱᱟᱜ ᱫᱟᱹᱭᱤᱛᱚ ᱫᱚ ᱜᱚᱢᱠᱮ ᱮᱠᱫᱚᱢ ᱟᱵᱚᱣᱟᱜ ᱠᱟᱱ ᱜᱮᱭᱟ᱾
ᱦᱩᱸ᱾
ᱟᱨ ᱱᱚᱜ-ᱚ ᱱᱚᱝᱠᱟ ᱜᱟᱞᱢᱟᱨᱟᱣ ᱠᱟᱛᱮᱜ ᱜᱮ ᱢᱟᱱᱮ ᱱᱚᱜ-ᱚ ᱱᱚᱝᱠᱟ ᱟᱜᱮ ᱫᱤᱥᱚᱢ ᱦᱚᱲ ᱥᱟᱞᱟᱜ ᱱᱚᱝᱠᱟ ᱜᱟᱞᱢᱟᱨᱟᱣ᱾ ᱠᱟᱛᱮᱜ ᱜᱮ ᱟᱵᱚ ᱡᱷᱚᱛᱚ ᱦᱚᱲ ᱵᱚᱱ ᱢᱟᱱᱮ ᱥᱚᱛᱚᱨᱠᱚ ᱵᱟᱨᱛᱟ ᱵᱚᱱ ᱮᱢᱟ ᱠᱚᱣᱟ᱾
ᱦᱮᱸ ᱜᱚᱝᱠᱮ ᱦᱮᱸ ᱦᱮᱸ᱾
ᱫᱟᱨᱮ ᱱᱟᱹᱲᱤ ᱠᱚᱫᱚ ᱟᱞᱚ ᱠᱚ ᱢᱟᱜ ᱢᱟ ᱟᱨ ᱜᱚᱝ ᱠᱮ ᱟᱵᱚ ᱢᱟ ᱨᱮᱸᱜᱮᱡ ᱦᱚᱲ ᱫᱟᱨᱮ ᱱᱟᱹᱲᱤ ᱦᱚᱸ ᱢᱟᱜ ᱵᱟᱵᱚᱱ ᱢᱟᱜ ᱞᱮᱠᱷᱟᱱ ᱪᱮᱫ ᱛᱮᱵᱚᱱ ᱤᱥᱤᱱ ᱵᱟᱥᱟᱝ-ᱟ᱾
ᱦᱮᱸ ᱦᱮᱸ ᱦᱮᱸ ᱚᱱᱟ ᱦᱚᱸ ᱚᱱᱟ ᱡᱚᱛᱷᱟᱛ ᱛᱮᱞᱟᱜᱮ᱾
ᱫᱚᱞᱤᱧ ᱢᱮᱱᱟ ᱜᱚᱢᱠᱮ᱾ ᱢᱟᱜ ᱫᱚᱵᱚᱱ ᱢᱟᱜᱟ ᱠᱚᱢ ᱵᱚᱱ ᱢᱟᱜᱟ ᱟᱨ ᱡᱩᱫᱤ ᱢᱮ ᱠᱷᱟᱱ ᱫᱚ ᱢᱚᱬᱮ ᱜᱚᱴᱟᱝ ᱵᱚᱱ ᱨᱚᱦᱚᱭ ᱢᱟ ᱡᱮᱢᱚᱱ ᱚᱱᱟ ᱞᱟᱦᱟᱨᱮ ᱡᱩᱫᱤ ᱛᱤᱦᱤᱧ ᱵᱚᱱ ᱢᱚᱱᱮ᱾ ᱠᱟᱜ-ᱟ ᱡᱮ ᱢᱟᱜ ᱟᱵᱚᱱ ᱚᱱᱟ ᱞᱟᱦᱟᱨᱮ᱾ ᱚᱱᱟ ᱠᱤᱱ ᱢᱤᱜ ᱥᱚᱯᱛᱟᱦᱚ ᱞᱟᱦᱟᱨᱮ ᱡᱮᱢᱚᱱ ᱢᱚᱬᱮ ᱛᱩᱨᱩᱭ ᱜᱚᱴᱟᱝ ᱥᱮ ᱫᱚᱥᱴᱤ ᱫᱟᱨᱮ ᱵᱚᱱ ᱨᱚᱦᱚᱭ ᱢᱟ ᱛᱟᱯᱚᱨᱮ ᱵᱚᱱ ᱢᱟᱜ ᱢᱟ᱾ ᱟᱨ ᱵᱟᱝ ᱠᱷᱟᱱ ᱚᱱᱟ ᱠᱷᱚᱱᱟᱜ ᱦᱚᱸ ᱟᱨᱚ ᱢᱮᱜᱴᱮᱱ᱾ ᱩᱯᱟᱹᱭ ᱢᱮᱱᱟᱜ-ᱟ ᱜᱚᱝᱠᱮ ᱡᱟᱸᱦᱟ ᱫᱚ ᱦᱳᱭᱳᱜ ᱠᱟᱱ ᱮᱸ᱾ ᱡᱟᱸᱦᱟ ᱫᱟᱨᱮ ᱱᱟᱲᱤ ᱠᱚ ᱡᱟᱸᱦᱟ ᱫᱟᱨᱮ ᱱᱟᱹᱲᱤ ᱨᱮᱱᱟᱜ ᱨᱚᱦᱚᱲᱚᱜ ᱠᱟᱱ ᱡᱟᱸᱦᱟ ᱨᱚᱦᱚᱲ ᱚᱝᱥᱚ᱾ ᱡᱟᱸᱦᱟ ᱧᱩᱨᱩᱜ ᱠᱟᱱᱟ᱾ ᱚᱱᱟ ᱠᱚᱛᱮ ᱦᱚᱸ ᱢᱟᱱᱮ ᱤᱱᱠᱟᱹ ᱫᱚ ᱡᱤᱵᱚᱱ ᱡᱟᱯᱚᱱ ᱫᱚ ᱪᱟᱞᱟᱣ ᱜᱚᱫᱚᱜ ᱛᱟᱵᱚᱱ ᱜᱮᱭᱟ ᱦᱳᱭ ᱥᱮ᱾ ᱡᱟᱸᱦᱟ ᱧᱮᱞᱚᱜ ᱠᱟᱱᱟ ᱟᱞᱤᱧ ᱦᱚᱸ ᱵᱤᱨ ᱫᱤᱥᱚᱢ ᱠᱟᱱ ᱜᱮᱭᱟᱞᱤᱧ ᱦᱳᱭ ᱥᱮ᱾ ᱡᱟᱸᱦᱟ ᱧᱮᱞᱚᱜ᱾ ᱱᱟᱹᱜ ᱟᱹᱰᱤ ᱡᱟᱥᱛᱤ ᱠᱚ ᱢᱟᱜ ᱢᱟᱜ ᱢᱟᱱᱮ ᱟᱹᱰᱤ ᱡᱟᱹᱥᱛᱤ ᱠᱚ ᱛᱤᱱᱟᱹᱜ ᱢᱟᱨᱟᱝ ᱵᱤᱨ ᱛᱟᱸᱦᱮ ᱠᱟᱱᱟ ᱟᱹᱰᱤ ᱡᱳᱨ ᱠᱚ ᱢᱟᱜ᱾ ᱯᱷᱟᱸᱠᱟᱣ ᱠᱟᱜ-ᱟ ᱜᱚᱝᱠᱮ ᱦᱳᱭ ᱥᱮ᱾
ᱦᱩᱸ᱾
ᱟᱫᱚ ᱱᱚᱣᱟ ᱤᱫᱤ ᱠᱟᱛᱮᱫ ᱫᱚ ᱟᱹᱞᱤᱧ ᱫᱚ ᱫᱤᱥᱚᱢ ᱦᱚᱲ ᱴᱷᱮᱱ ᱱᱚᱣᱟ ᱜᱮ ᱢᱮᱥᱮᱡᱽ ᱞᱤᱧ ᱮᱢᱟ ᱡᱮ ᱵᱤᱨ ᱵᱩᱨᱩ ᱫᱟᱨᱮ ᱱᱟᱹᱲᱤ ᱯᱟᱧᱪᱟᱣ ᱥᱮ ᱪᱮᱬᱮ ᱪᱤᱯᱲᱩ ᱩᱱᱠᱩ ᱦᱚᱸ ᱵᱟᱠᱚ ᱛᱟᱦᱮᱸ ᱞᱮᱱᱠᱷᱟᱱ ᱟᱵᱚ ᱪᱤᱠᱟᱹ ᱛᱮᱵᱚᱱ ᱛᱟᱦᱮᱸᱱᱟ? ᱪᱮᱬᱮ ᱪᱤᱯᱲᱩ ᱢᱟᱱᱮ ᱪᱮᱬᱮ ᱪᱤᱯᱲᱩ ᱨᱮᱦᱚᱸ ᱟᱵᱚᱣᱟᱜ ᱢᱟᱱᱮ ᱤᱭᱟᱹ ᱢᱮᱱᱟᱜ ᱛᱟᱵᱚᱱᱟ ᱢᱟᱱᱮ ᱪᱮᱬᱮ ᱪᱤᱯᱲᱩᱫ ᱪᱮᱛᱟᱱ ᱨᱮᱦᱚᱸ ᱟᱵᱚᱣᱟᱜ ᱵᱟᱧᱪᱟᱜ ᱨᱮᱱᱟᱜ ᱢᱟᱱᱮ ᱟᱹᱰᱤᱜᱟᱱ ᱠᱟᱹᱢᱤ ᱦᱚᱨᱟ ᱢᱮᱱᱟᱜ ᱠᱟᱫ ᱛᱵᱚᱱᱟ ᱦᱳᱭ ᱥᱮ ᱪᱮᱬᱮ ᱪᱤᱯᱲᱩᱫ ᱵᱮᱜᱚᱨ ᱟᱵᱚ ᱵᱟᱵᱚᱱ ᱛᱟᱦᱮᱸ ᱫᱟᱲᱮᱭᱟᱜᱼᱟ ᱟᱨ ᱟᱵᱚ ᱵᱮᱜᱚᱨ ᱪᱮᱬᱮ ᱪᱤᱯᱲᱩ ᱵᱟᱠᱚ ᱛᱟᱦᱮᱸ ᱫᱟᱲᱮᱭᱟᱜᱼᱟ᱾
ᱦᱮᱸ ᱜᱚᱝᱢᱮ ᱦᱩᱸ᱾
ᱛᱟᱦᱞᱮ ᱚᱱᱠᱟ ᱞᱮᱠᱟᱛᱮ ᱡᱟᱦᱟᱸ ᱫᱚ ᱦᱩᱭᱩᱜ ᱠᱟᱱᱟ ᱟᱵᱚᱣᱟᱜ ᱫᱟ ᱨᱮ ᱱᱟᱹᱲᱤ ᱥᱮ ᱟᱨᱚ ᱱᱚᱜᱼᱚᱭ ᱪᱮᱬᱮ ᱪᱤᱯᱲᱩᱫ ᱠᱷᱟᱹᱛᱤᱨ ᱞᱤᱧ ᱞᱟᱹᱭ ᱠᱮᱫᱼᱟ ᱵᱤᱨ ᱨᱮᱱ ᱡᱤᱱᱤᱥ ᱠᱟᱱᱟ ᱠᱚᱥᱮ, ᱦᱳᱭ ᱡᱮ ᱱᱚᱜᱼᱚᱭ ᱴᱟᱣᱟᱨ ᱵᱚᱱ ᱵᱮᱱᱟᱣᱮᱫᱼᱟ ᱴᱟᱣᱟᱨ ᱠᱚ ᱵᱮᱱᱟᱣᱮᱫᱼᱟ ᱱᱮᱛᱟᱨ ᱱᱟᱣᱟ ᱱᱟᱣᱟ ᱯᱷᱟᱭᱤᱵ ᱡᱤ ᱯᱷᱟᱭᱤᱵᱷ ᱡᱤ ᱥᱮ ᱥᱤᱠᱥ ᱡᱤ ᱦᱮᱸᱥᱮ ᱯᱷᱳᱨ ᱡᱤ ᱟᱫᱚ ᱚᱱᱟ ᱠᱚ ᱴᱟᱣᱟᱨ ᱠᱷᱟᱹᱛᱤᱨ ᱛᱮ ᱟᱵᱚᱨᱮᱱ ᱡᱟᱦᱟᱸᱭ ᱪᱮᱬᱮ ᱪᱤᱯᱲᱩᱫ ᱠᱚ ᱟᱱᱮᱡ ᱡᱷᱚᱛᱚ ᱠᱚ ᱟᱫ ᱪᱟᱵᱟᱜ ᱠᱟᱱᱟ ᱵᱤᱞᱩᱯᱛᱚᱜ ᱠᱟᱱᱟ ᱠᱚ ᱜᱚᱢᱠᱮ ᱦᱳᱭ᱾ ᱟᱫᱚ ᱟᱹᱵᱤᱱ ᱱᱚᱣᱟ ᱱᱤᱭᱮ ᱪᱮᱫ ᱵᱤᱱ ᱞᱟᱹᱭᱭᱟ ᱜᱚᱝᱠᱮ ᱠᱟᱹᱴᱤᱡ ᱞᱟᱹᱭ ᱞᱟᱹᱭ ᱞᱮᱠᱷᱟᱱ ᱟᱹᱰᱤ ᱱᱟᱯᱟᱭ
ᱜᱚᱝᱠᱮ ᱟᱹᱞᱤᱧ ᱦᱚᱸ ᱱᱚᱣᱟ ᱱᱤᱭᱟᱹ ᱫᱚᱞᱤᱧ ᱠᱤᱪᱷᱩᱞᱤᱧ ᱞᱟᱹᱭᱟ
ᱦᱳᱭ ᱦᱳᱭ ᱠᱟᱹᱴᱤᱡ ᱞᱟᱹᱭ ᱵᱮᱱ ᱢᱟ᱾
ᱦᱮᱸ ᱜᱚᱝᱠᱮ ᱱᱚᱣᱟ ᱱᱤᱭᱮ ᱫᱚ ᱡᱟᱦᱟᱸ ᱟᱵᱚ ᱵᱤᱨ ᱵᱩᱨᱩ ᱵᱚᱱ ᱤᱭᱟᱹᱭ ᱫᱟ ᱢᱟᱜ ᱮᱫᱟ ᱵᱚᱱ ᱵᱟᱝ ᱵᱟᱵᱚᱱ ᱤᱭᱟᱹᱭ ᱫᱟ ᱢᱟᱱᱮ ᱡᱩᱸᱰᱤᱭᱟᱜ ᱠᱟᱱᱟ ᱵᱚᱱ,
ᱦᱳᱭ ᱦᱳᱭ ᱜᱚᱢᱠᱮ ᱦᱳᱭ᱾
ᱦᱮᱸ ᱱᱚᱣᱟ ᱡᱟᱦᱟᱸ ᱛᱤᱱᱟᱹᱜ ᱡᱩᱸᱰᱤ ᱞᱮ ᱠᱷᱟᱡ ᱫᱚ ᱟᱵᱚᱣᱟᱜ ᱱᱚᱣᱟ ᱵᱤᱨ ᱵᱩᱨᱩ ᱫᱟᱨᱮ ᱱᱟᱹᱲᱤ ᱡᱚᱛᱚ ᱤᱭᱟᱹᱜ ᱠᱟᱱᱟ ᱢᱟᱱᱮ ᱞᱚ ᱤᱭᱟᱹᱜ ᱠᱟᱱᱟ ᱢᱟᱱᱮ ᱚᱱᱟ ᱫᱚ ᱟᱫᱚ ᱵᱟᱧᱪᱟᱜᱼᱟ ᱞᱚ ᱛᱚᱨᱚᱡᱚᱜ ᱠᱟᱱᱟ, ᱟᱨ ᱱᱚᱣᱟ ᱡᱟᱦᱟᱸ ᱛᱤᱱᱟᱹᱜ ᱡᱤᱵᱽ ᱡᱤᱭᱟᱹᱞᱤ ᱢᱟ ᱩᱱᱠᱩ ᱦᱟᱢᱟᱞ ᱠᱟᱛᱮᱫ ᱠᱚ ᱦᱚᱯᱚᱱ ᱵᱟᱲᱟᱣ ᱠᱟᱫ ᱠᱚ, ᱩᱱᱠᱩ ᱛᱤᱱᱟᱹᱜ ᱦᱟᱞᱮ ᱰᱟᱨᱮ ᱨᱮᱠᱚ ᱯᱟᱲᱟᱜ ᱠᱟᱱᱟ ᱩᱱᱤ ᱡᱚ ᱥᱮᱸᱜᱮᱞᱮ ᱦᱤᱡᱩᱜ ᱠᱟᱱᱟ ᱩᱱᱤ ᱫᱚ ᱵᱟᱝ ᱫᱚ ᱚᱸᱰᱮ ᱠᱷᱚᱱᱟᱜ ᱮ ᱫᱟᱹᱲ ᱫᱟᱲᱮᱭᱟᱜ ᱠᱟᱱ ᱵᱟᱝ ᱫᱚ ᱚᱸᱰᱮ ᱠᱷᱚᱱᱟᱜ ᱮ ᱩᱱᱠᱩ ᱟᱡ ᱨᱮᱱ ᱦᱚᱯᱚᱱ ᱠᱚ ᱵᱟᱹᱜᱤ ᱠᱟᱛᱮᱜ ᱮ ᱪᱟᱞᱟᱣ ᱫᱟᱲᱮᱭᱟᱜ ᱠᱟᱱ
ᱦᱳᱭ ᱦᱳᱭ ᱜᱚᱝᱠᱮ ᱟᱹᱞᱤᱧ ᱦᱚᱸ ᱱᱚᱣᱟ ᱱᱚᱣᱟ ᱛᱟᱞᱟᱨᱮ ᱢᱤᱫᱴᱟᱝ ᱜᱟᱞᱢᱟᱨᱟᱣ ᱞᱤᱧ ᱞᱟᱹᱭᱮᱫᱼᱟ ᱡᱮ ᱟᱵᱚᱭ ᱟᱵᱚ ᱡᱮᱢᱚᱱ ᱢᱤᱫ ᱜᱷᱟᱹᱲᱤᱡ ᱡᱮᱢᱚᱱ ᱪᱩᱞᱟᱹ ᱵᱩᱴᱟ. ᱨᱮ ᱫᱷᱩᱣᱟᱹ ᱠᱷᱟᱹᱛᱤᱨ ᱜᱚᱝᱠᱮ ᱵᱟᱵᱚᱱ ᱛᱟᱦᱮᱸ ᱫᱟᱲᱮᱭᱟᱜᱼᱟ ᱦᱳᱭ ᱥᱮ ᱟᱵᱚ ᱢᱟ ᱟᱨᱚ ᱢᱟᱹᱱᱢᱤ ᱠᱟᱱᱟ ᱵᱚᱱ ᱟᱵᱚᱣᱟᱜ ᱢᱟ ᱥᱟᱦᱟᱣ ᱫᱟᱲᱮ ᱟᱨᱚ ᱰᱷᱮᱨ ᱢᱮᱱᱟᱜᱼᱟ ᱜᱚᱢᱠᱮ ᱦᱳᱭ ᱥᱮ,
ᱦᱮᱸ᱾
ᱟᱥᱚᱞᱮ ᱩᱱᱠᱩ ᱢᱟ ᱪᱮᱬᱮ ᱪᱤᱯᱲᱩ ᱢᱟ ᱟᱨᱚ ᱦᱩᱰᱤᱧ ᱦᱩᱰᱤᱧ ᱡᱤᱵᱽ ᱡᱤᱭᱟᱹᱞᱤ ᱠᱟᱱᱟ ᱦᱳᱭ ᱥᱮ ᱢᱟᱱᱮ ᱵᱤᱧ ᱛᱟᱢ ᱠᱤᱫᱤᱧ ᱛᱟᱢ ᱠᱟᱠᱲᱟ ᱨᱚᱴᱮ ᱟᱨᱚ ᱟᱭᱢᱟ ᱟᱭᱢᱟ ᱢᱮᱱᱟᱜ ᱠᱚᱣᱟ ᱩᱱᱠᱩ ᱫᱚ ᱚᱠᱟ ᱠᱚᱨᱮ ᱠᱚ ᱪᱤᱠᱟᱹ ᱵᱟᱲᱟᱭᱟ ᱜᱚᱢᱠᱮ ᱟᱵᱚ ᱢᱟ ᱱᱟᱥᱮᱱᱟᱜ ᱫᱷᱩᱶᱟ ᱞᱮ ᱠᱷᱟᱱ ᱫᱚᱢᱮ ᱵᱚᱱ ᱢᱮᱫ ᱫᱟᱜ ᱠᱚ ᱡᱚᱨᱚᱜ ᱛᱟᱵᱚᱱᱟ ᱥᱮ ᱫᱚᱢᱮ ᱵᱚᱱ ᱨᱟᱜ ᱜᱚᱫᱟ᱾ ᱛᱟᱦᱞᱮ ᱩᱱᱠᱩ ᱫᱚ ᱢᱟᱱᱮ ᱩᱱᱠᱩᱣᱟᱜ ᱫᱩᱠ ᱫᱚ ᱚᱠᱚᱭ ᱵᱩᱡᱟ ᱟᱵᱚ ᱵᱩᱡ ᱞᱟᱜᱟᱣ ᱵᱚᱱᱟ ᱦᱳᱭ ᱥᱮ᱾
ᱦᱮᱸ ᱦᱮᱸ ᱜᱚᱝᱠᱮ ᱡᱚᱛᱷᱟᱛ ᱛᱮᱞᱟ ᱱᱚᱣᱟ᱾ ᱦᱮᱸ ᱜᱚᱝᱠᱮ ᱟᱹᱞᱤᱧ ᱦᱚᱸ ᱚᱱᱟ ᱜᱮ ᱞᱤᱧ ᱞᱟᱹᱭᱫᱟ ᱡᱮᱢᱚᱱ ᱟᱫᱚ ᱟᱵᱚ ᱚᱱᱟ ᱫᱟᱨᱮ ᱱᱟᱹᱲᱤ ᱢᱟᱜ ᱵᱚᱫᱚᱞ ᱫᱚ ᱡᱩᱫᱤ ᱨᱚᱦᱚᱲᱟᱜ ᱜᱮᱼᱵᱚᱱ ᱯᱮᱴᱮᱡ ᱠᱟᱛᱮᱜ ᱵᱚᱱ ᱛᱤᱱᱟᱹᱜ ᱡᱷᱟᱹᱞ ᱨᱮᱱᱟᱜ ᱜᱮ ᱡᱩᱫᱤ ᱵᱚᱱ ᱵᱟᱠᱩᱵ ᱧᱩᱨᱩ ᱠᱟᱛᱮᱜ ᱵᱚᱱ ᱵᱩᱨᱩ ᱠᱷᱚᱱᱟᱜ ᱵᱚᱱ ᱫᱤᱯᱤᱞ ᱟᱹᱜᱩᱭᱟ ᱨᱚᱦᱚᱲᱟᱜ ᱜᱮ ᱚᱱᱟ ᱛᱮᱸᱦᱚ ᱟᱵᱚᱣᱟᱜ ᱥᱚᱝᱥᱟᱨ ᱫᱚ ᱪᱟᱞᱟᱜ ᱜᱮᱭᱟ ᱟᱫᱚ ᱟᱵᱚ ᱟᱵᱚ ᱡᱟᱸᱦᱟ ᱢᱟᱹᱱᱢᱤ ᱟᱵᱚ ᱚᱱᱟ ᱫᱚ ᱵᱟᱵᱚᱱ ᱩᱭᱦᱟᱹᱨ ᱮᱫᱟ ᱤᱧ ᱱᱚᱣᱟ ᱢᱤᱫᱴᱮᱱ ᱢᱟᱨᱟᱝ ᱫᱟᱨᱮᱧ ᱢᱟᱜ ᱞᱮᱠᱷᱟᱡ ᱤᱧ ᱫᱚ ᱡᱟ ᱵᱚᱪᱪᱷᱚᱨᱤᱧ ᱡᱚᱢᱟ ᱥᱮ ᱪᱮᱫ ᱪᱮᱞᱮᱠᱟ ᱵᱚᱱ ᱩᱭᱦᱟᱹᱨ ᱠᱟᱫᱟ ᱚᱱᱟ ᱜᱮ ᱚᱱᱠᱟ ᱜᱮ ᱡᱟᱹᱱᱤᱡ ᱵᱚᱱ ᱩᱭᱦᱟᱹᱨ ᱠᱟᱫᱟ ᱵᱟᱝ
ᱦᱳᱭ ᱦᱳᱭ ᱜᱚᱝᱠᱮ ᱢᱟᱱᱮ ᱚᱱᱟ ᱚᱱᱠᱟ ᱜᱮ ᱪᱟᱞᱟᱜ ᱠᱟᱱᱟ ᱡᱮᱢᱚᱱ ᱱᱚᱜᱼᱚᱭ ᱱᱤᱛᱚᱜ ᱫᱟᱨᱮ ᱱᱟᱹᱲᱤ ᱛᱚ ᱵᱚᱱ ᱢᱟᱜ ᱩᱡᱟᱹᱲ ᱪᱟᱵᱟ ᱠᱟᱫᱟ ᱦᱳᱭ ᱥᱮ
ᱦᱮᱸ
ᱟᱫᱚ ᱜᱚᱝᱠᱮ ᱟᱨ ᱡᱮ ᱟᱵᱚ ᱫᱚ ᱨᱮᱸᱜᱮᱡ ᱦᱚᱲ ᱠᱟᱱᱟ ᱵᱚᱱ ᱟᱨ ᱡᱮ ᱫᱚᱢᱮ ᱫᱟᱲᱮ ᱢᱮᱱᱟᱜ ᱛᱟᱵᱚᱱᱟ ᱜᱮᱥ ᱠᱚ ᱠᱤᱨᱤᱧ ᱨᱮᱱᱟᱜ ᱚᱱᱠᱟᱱᱟᱜ ᱵᱟᱝ ᱠᱟᱱᱟ ᱜᱚᱢᱠᱮ ᱜᱮᱥ ᱠᱚ ᱨᱮᱱᱟᱜ ᱦᱚᱸ ᱱᱤᱛᱚᱜ ᱫᱚ ᱡᱟ ᱫᱟᱢ ᱠᱚ ᱵᱟᱹᱲᱛᱤ ᱠᱟᱜᱼᱟ ᱦᱮᱸ ᱥᱮ ᱟᱹᱰᱤ ᱩᱛᱟᱹᱨ ᱠᱟᱛᱮ ᱢᱚᱴᱟ-ᱢᱩᱴᱤ ᱟᱹᱰᱤ ᱜᱟᱱ ᱜᱚᱱᱚᱝ ᱠᱟᱛᱮᱫ ᱪᱟᱞᱟᱜ ᱠᱟᱱᱟ ᱱᱤᱛᱚᱜ ᱜᱮᱥ ᱦᱚᱸ ᱟᱵᱚ ᱫᱚ ᱠᱤᱨᱤᱧ ᱨᱮᱱᱟᱜ ᱟᱵᱚ ᱫᱚ ᱟᱹᱛᱩ ᱫᱤᱥᱚᱢ ᱦᱚᱲ ᱠᱟᱱᱟ ᱵᱚᱱ ᱦᱮᱸ ᱥᱮ ᱨᱮᱸᱜᱮᱡ ᱦᱚᱲ ᱪᱟᱹᱥᱤ ᱵᱟᱹᱥᱤ ᱦᱚᱲ ᱟᱨ ᱚᱱᱟ ᱚᱱᱟ ᱥᱟᱱᱛᱟᱲ ᱦᱚᱯᱚᱱ ᱠᱟᱱᱟ ᱵᱚᱱ ᱟᱵᱚ ᱫᱚ ᱱᱚᱣᱟ ᱠᱚᱜᱮ ᱵᱚᱱ ᱠᱩᱥᱤ ᱦᱚᱸᱵᱚᱱ ᱠᱩᱥᱤᱭᱟᱜᱼᱟ ᱟᱨ ᱫᱚᱢᱮ ᱮ ᱠᱟᱹᱣᱰᱤ ᱠᱚᱸᱦᱚ ᱵᱟᱱᱩᱜ ᱠᱟᱫ ᱛᱟᱵᱚᱱᱟ
ᱵᱟᱹᱱᱩᱜᱼᱟ
ᱟᱫᱚ ᱜᱚᱝᱠᱮ ᱚᱱᱟ ᱜᱮ ᱚᱱᱮ ᱡᱮᱞᱤᱧ ᱞᱟᱹᱭ ᱠᱮᱫᱼᱟ ᱫᱟᱨᱮ ᱫᱚᱵᱚᱱ ᱢᱟᱜᱽ ᱨᱮᱸᱦᱚ ᱢᱟᱱᱮ ᱚᱱᱟ ᱞᱟᱦᱟ ᱨᱮ ᱡᱚᱫᱤ ᱫᱚᱥᱴᱤ ᱫᱟᱨᱮ ᱵᱚᱱ ᱤᱭᱟᱹᱭᱟ ᱦᱳᱭ ᱦᱳᱭ ᱚᱱᱟ ᱢᱟ ᱟᱹᱰᱤ ᱱᱟᱯᱟᱭᱚᱜ ᱦᱳᱭ ᱦᱳᱭ
ᱵᱟᱠᱷᱟᱡ ᱵᱚᱱ ᱨᱚᱦᱚᱭ ᱫᱚᱵᱚᱱ ᱨᱚᱦᱚᱭ ᱵᱟᱲᱟᱭᱮᱫ ᱜᱮᱭᱟ ᱟᱫᱚ ᱱᱤᱡᱮᱨ ᱞᱟᱹᱜᱤᱫ ᱚᱱᱟ ᱦᱚᱸ ᱞᱟᱹᱴᱩᱜᱼᱟ ᱟᱫᱚ ᱵᱚᱱ ᱟᱹᱠᱷᱨᱤ ᱨᱤᱧ ᱜᱤᱰᱤ ᱠᱟᱜ ᱠᱟᱱᱟ᱾
ᱦᱳᱭ ᱦᱳᱭ ᱦᱳᱭ ᱜᱚᱝᱠᱮ ᱦᱳᱭ ᱮᱠᱫᱚᱢ ᱮᱠᱫᱚᱢ᱾
ᱵᱟᱠᱷᱟᱡ ᱠᱚ ᱱᱚᱝᱠᱟᱭᱮᱫ ᱜᱮᱭᱟ ᱢᱟᱴ ᱠᱚᱨᱮ ᱠᱚ ᱨᱚᱦᱚᱭ ᱮᱫᱟ᱾ ᱟᱨ ᱚᱱᱟ ᱫᱟᱨᱮ ᱞᱟᱹᱴᱩᱜᱼᱟ ᱟᱨ ᱢᱤᱫ ᱥᱟᱝ ᱛᱮ ᱡᱚᱛᱚ ᱠᱚ ᱩᱡᱟᱹᱲ ᱜᱚᱫ ᱠᱟᱜ ᱠᱟᱱᱟ᱾
ᱦᱳᱭ ᱦᱳᱭ ᱜᱚᱝᱠᱮ ᱦᱳᱭ᱾
ᱚᱱᱠᱟ ᱦᱚᱸ ᱧᱮᱞ ᱠᱟᱱᱟ ᱢᱟᱱᱮ ᱱᱚᱣᱟ ᱫᱷᱟᱹᱨᱛᱤ ᱨᱮ᱾ ᱟᱹᱰᱤ ᱦᱚᱲ ᱟᱭᱢᱟ ᱚᱱᱠᱟ ᱠᱚ ᱠᱟᱹᱢᱤ ᱵᱟᱲᱟᱣ ᱟᱠᱟᱫᱼᱟ᱾
ᱦᱳᱭ ᱦᱳᱭ ᱜᱚᱝᱠᱮ ᱦᱳᱭ ᱦᱳᱭ᱾
ᱦᱩᱸ᱾
ᱪᱟᱦᱮᱵ ᱜᱚᱝᱠᱮ ᱟᱵᱮ ᱟᱹᱵᱤᱱ ᱱᱚᱣᱟ ᱠᱚᱸᱦᱚ ᱢᱟᱱᱮ ᱠᱩᱠᱞᱤ ᱠᱮᱫ ᱞᱤᱧᱟᱹᱵᱮᱱ ᱡᱮ ᱟᱹᱵᱤᱱ ᱦᱚᱸᱵᱤᱱ ᱞᱟᱹᱭ ᱟ ᱚᱱᱮ ᱞᱟ. ᱭ ᱟᱫ ᱞᱤᱧᱼᱟ
ᱦᱮᱸ ᱦᱮᱸ᱾
ᱟᱹᱰᱤ ᱨᱟᱹᱥᱠᱟᱹ ᱞᱤᱧ ᱟᱹᱭᱠᱟᱹᱣ ᱠᱮᱫᱼᱟ ᱟᱹᱵᱤᱱᱟᱜ ᱱᱚᱣᱟ ᱠᱚ ᱠᱚ ᱢᱟᱱᱮ ᱩᱛᱛᱚᱨ ᱠᱚ ᱧᱟᱢ ᱠᱟᱛᱮ ᱥᱮ ᱛᱮᱞᱟ ᱧᱟᱢ ᱠᱟᱛᱮᱫ ᱟᱹᱞᱤᱧ ᱦᱚᱞᱤᱧ ᱞᱟᱹᱭ ᱫᱟᱲᱮᱭᱟᱫᱟ ᱟᱹᱵᱤᱱᱟᱜ ᱟᱵᱤᱱᱟᱜ ᱠᱩᱠᱞᱤ ᱨᱮᱱᱟᱜ ᱛᱮᱞᱟᱞᱤᱧ ᱮᱢ ᱫᱟᱲᱮ ᱭᱟᱫᱟ᱾ ᱟᱹᱞᱤᱧ ᱦᱚᱸ ᱟᱹᱰᱤ ᱨᱟᱹᱥᱠᱟᱹ ᱞᱤᱧ ᱟᱹᱭᱠᱟᱹᱣ ᱠᱮᱜᱼᱟ᱾ ᱦᱳᱭ ᱥᱮ ᱟᱫᱚ ᱢᱟ ᱜᱚᱝᱠᱮ ᱟᱵᱚ ᱚᱠᱛᱚ ᱢᱟ ᱟᱹᱰᱤ ᱜᱮ ᱠᱚᱢ ᱜᱮᱛᱟᱵᱚᱱ ᱦᱳᱭ ᱥᱮ᱾
ᱦᱮᱸ ᱦᱮᱸ ᱾
ᱟᱫᱚᱞᱤᱧ ᱞᱟᱹᱭᱮᱜᱼᱟ ᱢᱟᱱᱮ ᱛᱤᱻᱨᱮ ᱛᱤᱨᱮᱵᱚᱱ ᱟᱹᱰᱤᱜᱮ ᱟᱹᱰᱤ ᱜᱟᱱ ᱜᱮ ᱧᱤᱫᱟᱹᱭᱮᱱᱟ ᱥᱮ ᱾ ᱟᱹᱴᱩᱢᱟᱴᱩ ᱠᱤᱫᱩᱵ ᱠᱟᱛᱮᱜ ᱵᱚᱱ ᱡᱟᱹᱯᱤᱫ ᱜᱚᱫ ᱢᱟ ᱟᱨ ᱜᱚᱝᱠᱮ ᱟᱨ ᱢᱤᱫᱴᱮᱱ ᱥᱚᱛᱚᱨᱠᱚ ᱵᱟᱨᱛᱟ ᱟᱵᱤᱱ ᱞᱤᱧ ᱞᱟᱹᱭ ᱵᱤᱱᱟ ᱱᱚᱜᱼᱚᱭ ᱵᱟᱹᱫᱽ ᱵᱟᱹᱭᱦᱟᱹᱨ ᱨᱮ ᱠᱟᱹᱢᱤ ᱠᱚᱵᱚᱱ ᱪᱟᱞᱟᱜ ᱠᱟᱱᱟ ᱦᱳᱭ ᱥᱮ ᱾
ᱦᱮᱸ ᱦᱮᱸ ᱜᱚᱝᱠᱮ ᱾
ᱟᱫᱚ ᱢᱟᱱᱮ ᱠᱟᱹᱴᱤᱡ ᱵᱮᱥ ᱧᱚᱜ ᱛᱮ ᱵᱮᱥ ᱧᱚᱜ ᱛᱮ ᱢᱟᱱᱮ ᱠᱚᱭᱚᱜ ᱠᱚᱭᱚᱜ ᱛᱮᱵᱚᱱ ᱛᱟᱲᱟᱢ ᱢᱟ ᱦᱳᱭᱥᱮ ᱡᱮ-ᱡᱮᱢᱚᱱ ᱡᱮᱞᱮᱧ ᱠᱚ ᱢᱮᱱᱟᱜ ᱠᱚᱣᱟ ᱵᱤᱧ ᱠᱤᱫᱤᱧ ᱟᱨᱚ ᱟᱹᱰᱤ ᱟᱭᱢᱟ ᱟᱭᱢᱟ ᱾ ᱦᱮᱸ ᱥᱮ ᱡᱤᱱᱤᱥ ᱠᱚ ᱢᱮᱱᱟᱜ ᱠᱚᱭᱟ ᱡᱟᱦᱟᱸ ᱫᱚ ᱟᱵᱚ ᱫᱚ ᱜᱮᱨ ᱢᱮᱨ ᱞᱮᱠᱷᱟᱱ ᱵᱟᱵᱚᱱ ᱵᱟᱧᱪᱟᱜᱼᱟ ᱾ ᱟᱨ ᱫᱟᱜ ᱫᱤᱱ ᱠᱟᱱᱟ ᱥᱮ ᱜᱚᱝᱠᱮ ᱪᱮᱫ ᱦᱚᱸ ᱵᱟᱵᱮᱱ ᱟᱸᱡᱚᱢᱟ ᱚᱠᱟᱨᱮ ᱫᱟᱜ ᱥᱟᱲᱮ ᱠᱟᱱᱟᱻ ᱦᱮᱸᱥᱮ ᱪᱷᱟᱛᱟ ᱠᱚᱜᱼᱟ ᱵᱤᱱ ᱞᱚᱦᱚᱫ ᱠᱚᱠᱚ ᱥᱟᱲᱮᱭᱟ ᱟᱨ ᱱᱚᱛᱮ ᱦᱚᱸ ᱞᱟᱛᱟᱨ ᱥᱟᱶᱛᱮ ᱵᱟᱵᱮᱱ ᱵᱩᱡ ᱫᱟᱲᱮᱭᱟᱜᱼᱟ ᱟᱨ ᱜᱷᱟᱥ ᱛᱟᱞᱟ ᱨᱮᱫᱚ ᱠᱟᱹᱴᱤᱡ ᱵᱮᱥᱴᱷᱤᱠ ᱵᱤᱱ ᱵᱟᱵᱤᱱ ᱠᱚᱭᱚᱜ ᱞᱮᱠᱷᱟᱱ ᱫᱚ ᱜᱮᱨ ᱵᱤᱱᱟ ᱠᱚ ᱥᱮ ᱦᱳᱭ ᱥᱮ ᱦᱩᱸ᱾ ᱚᱱᱟ ᱜᱮᱞᱤᱧ ᱚᱱᱟ ᱜᱮᱞᱤᱧ ᱞᱟᱹᱭᱟ ᱡᱮ ᱥᱟᱱᱟᱢ ᱦᱚᱲ
ᱦᱮᱸ ᱜᱚᱝᱠᱮ ᱾
ᱥᱟᱱᱟᱢ ᱥᱟᱱᱟᱢ ᱦᱚᱲ ᱱᱚᱣᱟᱜᱮ ᱠᱟᱹᱴᱤᱡ ᱡᱟᱱᱟᱣ ᱟᱠᱩᱵᱤᱱ ᱡᱮ ᱡᱚᱛᱚ ᱦᱚᱲᱜᱮ ᱡᱮᱢᱚᱱ ᱡᱮᱢᱚᱱ ᱵᱮᱥ
ᱦᱮᱸ ᱜᱚᱝᱠᱮ ᱚᱱᱟ ᱾
ᱵᱮᱥ ᱛᱮᱠᱚ ᱛᱟᱲᱟᱢ ᱵᱟᱲᱟᱭ ᱢᱟ ᱵᱟᱫᱽ ᱵᱟᱹᱭᱦᱟᱹᱲ ᱠᱚᱨᱮᱜ ᱦᱚᱸ ᱦᱳᱭ ᱥᱮ ᱜᱚᱝᱠᱮ, ᱦᱳᱭ ᱾ ᱟᱨ ᱡᱟᱭᱦᱳᱠ ᱢᱟᱱᱮ ᱮᱠᱫᱚᱢ ᱜᱚᱝᱠᱮ ᱟᱹᱰᱤ ᱟᱹᱰᱤ ᱱᱟᱯᱟᱭ ᱛᱮ ᱛᱟᱦᱮᱱ ᱵᱮᱱ ᱦᱳᱭᱥᱮ ᱾
ᱟᱨ ᱜᱚᱝᱠᱮ ᱢᱩᱪᱟᱹᱫ ᱨᱮ ᱱᱚᱣᱟ ᱜᱮᱞᱤᱧ ᱞᱟᱹᱭᱟ ᱥᱟᱹᱜᱩᱱ ᱧᱤᱫᱟᱹ᱾
ᱦᱮᱸ ᱜᱚᱝᱠᱮ ᱥᱟᱜᱩ ᱥᱟᱹᱜᱩᱱ ᱧᱤᱫᱟᱹ, ᱜᱚᱝᱠᱮ ᱛᱟᱦᱚᱞᱮ ᱜᱟᱯᱟᱱᱚᱜ ᱫᱚᱵᱮᱱ ᱟᱨᱚ ᱵᱟᱹᱭᱦᱟᱹᱲ ᱥᱮᱫ ᱵᱮᱱ ᱪᱟᱞᱟᱜᱼᱟ?
ᱮᱠᱫᱚᱢ ᱜᱚᱝᱠᱮ ᱵᱟᱹᱭᱦᱟᱹᱲ ᱥᱮᱫ ᱫᱚ ᱟᱵᱚ ᱫᱚ ᱪᱟᱹᱥᱤ ᱵᱟᱹᱥᱤ ᱦᱚᱲ ᱠᱟᱱᱟ ᱵᱚᱱ ᱫᱤᱱᱜᱮ ᱪᱟᱞᱟᱜ ᱞᱟᱜᱟᱣ ᱵᱚᱱᱟ᱾ ᱵᱟᱵᱚᱱ ᱪᱟᱞᱟᱜ ᱨᱮᱦᱚᱸ ᱜᱚᱝᱠᱮ ᱵᱟᱝ ᱵᱟᱭ ᱜᱟᱱᱚᱜ ᱛᱟᱵᱚᱱᱟ ᱦᱳᱭᱥᱮ᱾ ᱦᱳᱭ, ᱦᱳᱭ, ᱢᱟ ᱛᱚᱵᱮ ᱮᱱᱠᱷᱟᱱ ᱢᱟ ᱜᱚᱝᱠᱮ